ᱦᱮᱞᱳ ᱾ ᱦᱮᱸ ᱦᱮᱸ ᱟᱸᱡᱚᱢ ᱮᱫᱟᱞᱤᱧ᱾ ᱦᱳᱭ ᱟᱵᱤᱱ ᱵᱤᱱ ᱟᱸᱡ
ᱦᱮᱞᱳ ᱦᱩᱸ ᱵᱮᱥ ᱢᱟᱱᱮ ᱟᱨ ᱪᱮᱫ ᱞᱤᱧ ᱞᱮᱭᱟ ᱟᱵᱤᱱ ᱥᱟᱞᱟᱜ ᱨᱚᱲ ᱨᱚᱲ ᱛᱮ ᱛᱤᱱ ᱠᱚᱨᱮ ᱚᱠᱛᱚ ᱠᱚ ᱯᱟᱨᱚᱢ ᱪᱟᱞᱟᱜ ᱠᱟᱱᱟ ᱢᱟᱱᱮ ᱵᱩᱡ ᱜᱮ ᱵᱟᱹᱞᱤᱧ ᱫᱟᱲᱮᱜ
ᱦᱮᱸ ᱚᱱᱠᱟ ᱢᱟ ᱦᱮᱸ ᱜᱚᱞᱯᱚ ᱜᱚᱞᱯᱚ ᱜᱚᱞᱯᱚ ᱛᱮᱢᱟ ᱦᱩᱭᱩᱜ ᱜᱮᱭᱟ ᱥᱮ ᱾ ᱨᱚᱲ ᱨᱚᱲᱛᱮ ᱾
ᱦᱮᱸ ᱦᱮᱸ ᱾
ᱟᱹᱰᱤᱜᱟᱱ ᱠᱟᱛᱷᱟ ᱳᱰᱳᱝ ᱦᱚᱸ ᱳᱰᱳᱝᱜ-ᱟ᱾
ᱦᱩᱸ ᱦᱩᱸ ᱾
ᱚᱱᱠᱟ ᱟᱪᱪᱷᱟ ᱟᱞᱤᱧ ᱞᱤᱧ ᱞᱮᱭᱮᱜ-ᱟ ᱟᱯᱮ ᱠᱚᱥᱮᱫ ᱢᱟ ᱱᱚᱝᱠᱟ ᱮ ᱪᱮᱬᱮ ᱪᱩᱯᱲᱤᱡ ᱠᱚ ᱱᱮᱛᱟᱨ ᱠᱚ ᱪᱮᱫᱞᱮᱠᱟ ᱠᱚ ᱧᱮᱞᱚᱜ ᱠᱟᱱᱟ᱾ ᱞᱟᱦᱟ ᱢᱟᱲᱟᱝ ᱞᱮᱠᱟ ᱟᱨᱠᱤ ᱮ ᱰᱷᱮᱨ ᱫᱷᱟᱨᱟ ᱥᱮ ᱮᱱᱛᱮ ᱟᱱᱟ ᱠᱚᱢ ᱫᱷᱟᱨᱟ ᱠᱟᱱᱟ ᱠᱚ?
ᱦᱩᱸ ᱪᱮᱸᱬᱮ ᱪᱩᱯᱲᱤᱭᱟᱜ ᱠᱟᱛᱷᱟ ᱡᱩᱫᱤ ᱵᱤᱱ ᱞᱮᱭᱟ ᱢᱟᱱᱮ ᱞᱟᱦᱟ ᱢᱟᱲᱟᱝ ᱡᱟᱦᱟᱸ ᱞᱮᱠᱟ ᱠᱚ ᱛᱟᱦᱮᱸ ᱠᱟᱱᱟ ᱚᱱᱟ ᱠᱷᱚᱱ ᱫᱚ ᱟᱹᱰᱤ ᱛᱮᱫ ᱜᱮᱠᱚ ᱠᱚᱢ ᱦᱮᱡ ᱟᱠᱟᱱᱟ‍᱾ ᱮᱸ ᱡᱚᱠᱷᱚᱱ ᱦᱩᱰᱤᱧ ᱦᱩᱭ ᱦᱩᱰᱤᱧ ᱛᱟᱦᱮᱸ ᱦᱩᱭ ᱞᱮᱱᱟ ᱛᱚᱠᱷᱚᱱ ᱫᱚ ᱛᱚ ᱱᱩᱠᱩ ᱫᱚ ᱟᱹᱰᱤ ᱟᱛᱷᱟᱢ ᱟᱹᱰᱤ ᱡᱟᱹᱥᱛᱤ ᱛᱤᱜᱮ ᱧᱮᱞᱚᱜ ᱪᱮᱬᱮ ᱪᱩᱯᱲᱤᱡ ᱠᱚ ᱢᱮᱱᱠᱟᱱ ᱱᱮᱛᱟᱨ ᱫᱚ ᱪᱮᱸᱬᱮ ᱪᱩᱯᱲᱤ ᱨᱮᱱᱟᱜ ᱡᱟᱦᱟᱸ ᱯᱚᱨᱤᱢᱟᱱ ᱥᱮ ᱱᱩᱠᱩ ᱟᱹᱰᱤ ᱠᱚᱢ ᱠᱚ ᱧᱮᱞᱚᱜ ᱠᱟᱱᱟ ᱟᱨᱠᱤ᱾
ᱦᱮᱸ ᱦᱳᱭ ᱦᱳᱭ᱾ ᱟᱞᱮ ᱥᱮᱱᱢᱟ ᱚᱱᱠᱟᱜᱮ ᱮᱱᱠᱷᱟᱱ ᱡᱟᱦᱟᱸᱭ ᱩᱱᱠᱩ ᱮᱻ ᱚᱸᱦᱚᱸ ᱟᱛ ᱢᱟᱱᱮ ᱥᱟᱛᱮ ᱠᱚᱨᱮ ᱵᱟᱠᱚ ᱛᱟᱦᱮᱱᱟ ᱥᱮ ᱜᱷᱮᱣᱨᱟ ᱠᱚ ᱞᱟᱹᱭ ᱠᱚᱫᱚ ᱮᱱᱠᱷᱟᱱ ᱩᱱᱠᱩ ᱦᱚᱸ ᱱᱮᱛᱟᱨ ᱢᱟ ᱵᱟᱠᱚ ᱧᱮᱞᱚᱜ ᱠᱟᱱᱟ᱾
ᱮᱴᱟᱜ ᱠᱚ ᱪᱮᱬᱮ ᱠᱚᱢᱟ ᱢᱟ ᱱᱮ ᱠᱚᱢ ᱪᱟᱵᱟᱣ ᱟᱠᱟᱱ ᱜᱮᱭᱟ ᱠᱚ᱾ ᱮᱠᱫᱚᱢ ᱜᱮ ᱮᱱᱠᱷᱟᱱ ᱡᱟᱦᱟᱸᱭ ᱥᱟᱛᱮ ᱠᱚᱨᱮ ᱠᱚ ᱛᱟᱦᱮᱱ ᱛᱟᱦᱮᱱᱟ ᱩᱱᱠᱩ ᱠᱚᱦᱚᱸ ᱵᱟᱹᱱᱩᱜ ᱠᱚᱣᱟ᱾
ᱦᱮᱸ ᱞᱟᱦᱟ ᱢᱟᱲᱟᱝ ᱠᱷᱚᱱ ᱫᱚ ᱟᱹᱰᱤ ᱜᱮᱠᱚ ᱠᱚᱢ ᱦᱤᱡᱩᱜ ᱠᱟᱱᱟ᱾
ᱦᱳᱭ ᱦᱳᱭ᱾ ᱮᱱᱠᱷᱟᱱ ᱮᱢ, ᱦᱳᱭ᱾ ᱮᱱ ᱮᱱᱠᱷᱟᱱ ᱤᱧ ᱞᱟᱹᱭᱮᱜᱼᱟ ᱱᱩᱠᱩ ᱠᱚᱫᱚ ᱢᱟᱱᱮ ᱪᱟᱵᱟ ᱪᱟᱞᱟᱜ ᱠᱟᱱᱟ ᱠᱚᱥᱮ᱾ ᱮᱱᱠᱷᱟᱱ ᱪᱤᱠᱟᱹ ᱛᱮᱠᱚ ᱪᱟᱵᱟᱜ ᱠᱟᱱᱟ ᱞᱟᱹᱭᱵᱤᱱ ᱠᱟᱹᱴᱤᱡ?
ᱟᱫᱚ ᱚᱠᱟ ᱴᱷᱮᱱ ᱪᱚ ᱠᱟᱹᱴᱤᱡ ᱢᱟᱱᱮ ᱩᱭᱦᱟᱹᱨᱚᱜᱼᱟ ᱱᱚᱣᱟ ᱫᱚ ᱡᱟᱹᱱᱤᱡ ᱠᱷᱟᱱ ᱟᱵᱚ ᱠᱚᱣᱟᱜ ᱟᱵᱚ ᱠᱚᱣᱟᱜ ᱮᱛᱚᱢ ᱠᱚᱭᱮ ᱠᱷᱟᱹᱛᱤᱨ ᱜᱮ ᱡᱟᱹᱱᱤᱡ ᱠᱷᱟᱱ ᱱᱩᱠᱩ ᱫᱚᱠᱚ ᱵᱟᱹᱭ ᱵᱟᱹᱭ ᱛᱮᱠᱚ ᱵᱤᱞᱩᱯᱛᱚᱜ ᱠᱟᱱᱟ ᱟᱨᱠᱤ᱾
ᱦᱳᱭ ᱦᱳᱭ ᱦᱳᱭ᱾
ᱢᱟᱱᱮ ᱪᱮᱫ ᱞᱮᱠᱟ ᱨᱮ ᱱᱚᱣᱟ ᱫᱚ ᱧᱮᱞ ᱜᱟᱱᱚᱜᱼᱟ ᱢᱟᱱᱮ ᱫᱟᱹᱭᱠᱟᱹ ᱞᱮᱠᱟ ᱡᱩᱫᱤ ᱵᱚᱱ ᱧᱮᱞᱟ ᱱᱚᱜᱼᱚᱭ ᱡᱮ ᱫᱤᱱᱟᱹᱢ ᱫᱤᱱ ᱟᱵᱚᱣᱟᱜ ᱵᱷᱟᱨᱚᱛ ᱫᱤᱥᱚᱢ ᱵᱟᱹᱭ ᱵᱟᱹᱭᱛᱮ ᱦᱟᱨᱟ ᱨᱟᱠᱟᱵ ᱤᱫᱤᱜ ᱠᱟᱱᱟ ᱥᱮ ᱦᱟᱨᱟ ᱵᱩᱨᱩ ᱤᱫᱤᱜ ᱠᱟᱱᱟ ᱵᱟᱝ ᱟᱨᱚ ᱡᱟᱹᱥᱛᱤ ᱤᱫᱤᱜ ᱠᱟᱱᱟ᱾ ᱰᱮᱵᱷᱞᱚᱯ ᱤᱫᱤᱜ ᱠᱟᱱᱟ ᱞᱟᱹᱭ ᱜᱟᱱᱚᱜᱼᱟ᱾ ᱟᱫᱚ ᱱᱚᱣᱟ ᱠᱚ ᱠᱷᱟᱹᱛᱤᱨ ᱵᱤᱨ ᱵᱩᱨᱩ ᱟᱹᱰᱤ ᱜᱮᱵᱚᱱ ᱩᱡᱟᱹᱲ ᱮᱜ-ᱟ ᱢᱟᱜ ᱮᱜ-ᱟ ᱵᱚᱱ ᱦᱮᱸ, ᱥᱮᱸᱜᱮᱞ ᱠᱚ ᱵᱚᱱ ᱫᱷᱚᱨᱟᱣᱟᱜ ᱠᱟᱱᱟ ᱱᱚᱜᱼᱚ ᱱᱚᱝᱠᱟ ᱟᱹᱰᱤᱜᱟᱱ ᱵᱚᱱ ᱠᱚᱨᱟᱣᱮᱫᱼᱟ ᱵᱤᱞᱰᱤᱝ ᱠᱚᱵᱚᱱ ᱛᱮᱭᱟᱨᱮᱫᱼᱟ ᱚᱲᱟᱜ ᱫᱩᱣᱟᱹᱨ ᱜᱮᱵᱚᱱ ᱛᱮᱭᱟᱨᱮᱫᱼᱟ᱾ ᱚᱱᱟ ᱥᱟᱶᱛᱮ ᱠᱚᱞᱠᱟᱨ ᱠᱷᱟᱱᱟ ᱠᱚ ᱵᱚᱱ ᱵᱮᱱᱟᱣᱮᱜᱼᱟ ᱦᱮᱸ ᱢᱟᱱᱮ ᱟᱫᱚ ᱟᱵᱚᱣᱟᱜ ᱵᱤᱨ ᱠᱚ ᱩᱡᱟᱹᱲᱚᱜ ᱠᱟᱱ ᱠᱷᱟᱱ ᱦᱮᱸ ᱠᱚᱨᱮ
ᱱᱚᱝᱠᱟ ᱫᱩᱥᱚᱱ ᱠᱚ ᱟᱹᱰᱤ ᱜᱮ ᱦᱩᱭᱩᱜ ᱠᱟᱱᱟ, ᱱᱚᱣᱟ ᱠᱚ ᱠᱷᱟᱹᱛᱤᱨ ᱜᱮ ᱵᱤᱞᱩᱯᱛᱚ ᱨᱮᱱᱟᱜ ᱚᱡᱮ ᱫᱚ ᱱᱚᱣᱟ ᱜᱮ ᱱᱚᱣᱟ ᱠᱚᱜᱮ ᱠᱚ ᱧᱮᱞ ᱜᱟᱱᱚᱜᱼᱟ
ᱦᱳᱭ ᱮᱱᱠᱷᱟᱱ ᱩᱱᱠᱩ ᱠᱚᱦᱚᱸ ᱛᱟᱦᱮᱸᱱ ᱠᱚ ᱞᱟᱹᱜᱤᱫ ᱟᱨ ᱦᱚᱸᱜᱚ ᱱᱚᱣᱟ ᱫᱩᱥᱚᱱ ᱠᱚ ᱠᱷᱟᱹᱛᱤᱨ ᱢᱟ ᱩᱱᱠᱩ ᱦᱚᱸ ᱵᱟᱠᱚ ᱛᱟᱦᱮᱸ ᱜᱩᱡᱩᱜ ᱠᱟᱱᱟ ᱠᱚ ᱥᱮ᱾
ᱦᱮᱸ ᱦᱮᱸ᱾
ᱦᱮᱸ ᱮᱱᱠᱷᱟᱱ ᱫᱚᱢᱮᱞᱤᱧ ᱫᱤᱥᱟᱹᱭᱟ ᱟᱞᱮ ᱮᱸ ᱟᱞᱮᱭᱟᱜ ᱢᱤᱫᱴᱤᱡ ᱚᱲᱟᱜ ᱢᱟᱱᱮ ᱛᱟᱦᱮᱸ ᱠᱟᱱ ᱛᱟᱞᱮᱭᱟ ᱮᱱᱠᱷᱟᱱ ᱚᱱᱟ ᱨᱮ ᱫᱚᱢᱮ ᱠᱚ ᱮᱸ ᱛᱟᱦᱮᱸᱱ ᱛᱟᱦᱮᱸᱫᱼᱟ᱾ ᱠᱟᱹᱴᱤᱡ ᱨᱮᱢᱟ ᱫᱚᱢᱮ ᱩᱱᱠᱩ ᱠᱚᱞᱤᱧ ᱮ ᱢᱟᱱᱮ ᱩᱱᱠᱩ ᱥᱟᱛᱮ ᱠᱟᱹᱴᱤᱡ ᱢᱚᱡᱟ ᱠᱚ ᱦᱩᱭᱩᱜ ᱜᱮ ᱛᱟᱦᱮᱸᱱᱟ, ᱮᱱᱠᱷᱟᱱ ᱱᱮᱛᱟᱨ ᱢᱟ ᱩᱱᱠᱩ ᱠᱚᱦᱚᱸ, ᱧᱮᱞ ᱧᱟᱢ ᱵᱟᱠᱚ ᱧᱮᱞ ᱧᱟᱢᱚᱜ ᱠᱟᱱᱟ ᱥᱮ᱾
ᱦᱳᱭ ᱦᱳᱭ ᱦᱳᱭ᱾
ᱦᱳᱭ ᱦᱳᱭ, ᱚᱱᱟ ᱜᱮᱞᱤᱧ ᱩᱭᱦᱟᱹᱨ ᱜᱚ ᱠᱮᱜᱼᱟ ᱠᱟ ᱴᱤᱡ ᱨᱮᱱᱟᱜ ᱟ, ᱠᱟᱹᱴᱤᱡ ᱨᱮᱱᱟᱜ ᱠᱟᱛᱷᱟ ᱟᱨᱠᱤ᱾
ᱚᱱᱟ ᱠᱟᱛᱷᱟ ᱵᱤᱱ ᱞᱟᱹᱭ ᱠᱮᱫ ᱠᱷᱟᱱ ᱟᱹᱞᱤᱧᱟᱜ ᱢᱟᱢᱟ ᱚᱲᱟᱜ ᱨᱮᱱᱟᱜ ᱠᱟᱛᱷᱟ ᱵᱤᱱ ᱩᱭᱦᱟᱹᱨ ᱦᱚᱪᱚ ᱠᱮᱫ ᱞᱤᱧᱟᱹ, ᱢᱟᱱᱮ ᱠᱟᱹᱴᱤᱡ ᱨᱮᱫᱚ ᱱᱩᱠᱩ ᱪᱮᱬᱮ ᱪᱩᱯᱲᱤ ᱠᱚ ᱫᱚᱢᱮ ᱜᱮ ᱧᱮᱞ ᱵᱟᱲᱟ ᱦᱩᱭᱩᱜ ᱛᱟᱦᱮᱸᱜᱼᱟ, ᱢᱮᱱᱠᱷᱟᱱ ᱡᱚᱠᱷᱚᱱ ᱱᱮᱛᱟᱨ ᱠᱚ ᱢᱟᱢᱚ ᱚᱲᱟᱜ ᱪᱟᱞᱟᱣ ᱵᱟᱲᱟ ᱦᱩᱭᱩᱜ ᱜᱮᱭᱟ ᱟᱫᱚ ᱚᱸᱰᱮ ᱫᱚ ᱢᱟᱱᱮ ᱪᱮᱫ ᱞᱮᱠᱟ ᱯᱟᱣᱨᱟ ᱢᱮᱱᱟᱜ ᱟᱠᱟᱫ ᱠᱚᱣᱟ ᱟᱨᱠᱤ ᱯᱟᱸᱣᱨᱟ ᱟᱹᱥᱩᱞ ᱯᱟᱣᱨᱟ ᱠᱚ ᱫᱚᱦᱚ ᱟᱠᱟᱫ ᱠᱚᱣᱟ᱾
ᱦᱳᱭ ᱦᱳᱭ᱾
ᱟᱫᱚ ᱱᱩᱠᱩ ᱯᱟᱸᱣᱨᱟ ᱠᱚ ᱡᱚᱠᱷᱚᱱ ᱜᱮ ᱢᱟᱢᱟ ᱚᱲᱟᱜ ᱞᱮᱵᱮᱫ ᱦᱩᱭᱩᱜᱼᱟ, ᱱᱩᱠᱩ ᱯᱟᱣᱨᱟ ᱠᱚᱠᱚ ᱧᱮᱞᱚᱜᱼᱟ ᱟᱨ ᱦᱩᱸ ᱩᱱᱠᱩ ᱟᱨᱟᱜ ᱠᱚ ᱩᱱᱠᱩᱣᱟᱜ ᱩᱰᱟᱹᱣ ᱠᱚ ᱦᱩᱸ, ᱚᱱᱠᱟ, ᱢᱟᱱᱮ ᱢᱤᱫᱴᱟᱝ ᱦᱩᱰᱤᱧ ᱩᱢᱮᱨ ᱨᱮᱱᱟᱜ ᱢᱤᱫᱴᱟᱝ ᱪᱤᱛᱟᱹᱨ ᱡᱷᱟᱞᱠᱟᱣ ᱨᱟᱠᱟᱵ-ᱟ ᱟᱨᱠᱤ᱾ ᱟᱹᱰᱤ ᱢᱚ ᱟᱹᱰᱤ ᱢᱚᱡᱽ ᱜᱮ ᱵᱩᱡᱷᱟᱹᱜᱼᱟ᱾
ᱮᱠᱫᱚᱢ ᱜᱮ ᱟᱨ ᱩᱱᱠᱩᱣᱟᱜ ᱨᱟᱜ ᱠᱚᱢᱟ ᱟᱹᱰᱤ ᱢᱟᱱᱮ ᱢᱚᱸᱡᱽ ᱫᱷᱟᱨᱟ ᱟᱸᱡᱚᱢᱚᱜᱼᱟ ᱥᱮ᱾
ᱦᱮᱸ ᱦᱮᱸ᱾
ᱥᱟᱸᱜᱮ ᱫᱷᱟᱨᱟ ᱠᱚ ᱮ ᱮ ᱦᱚᱭᱛᱳ ᱪᱟᱞ ᱠᱚᱨᱮᱜ ᱠᱚ ᱟᱵᱽ ᱛᱟᱦᱮᱸ ᱞᱮᱱᱠᱷᱟᱱ ᱮᱱᱠᱷᱟᱱ ᱡᱚᱠᱷᱚᱱ ᱠᱚ ᱩᱰᱟᱹᱜᱼᱟ ᱛᱤᱱᱟᱹᱜ ᱢᱚᱡᱽ ᱠᱚ ᱧᱮᱞᱚᱜᱼᱟ, ᱧᱮᱞ ᱛᱮᱦᱚᱸ ᱪᱮᱦᱨᱟ ᱜᱮᱠᱚ ᱧᱮᱞᱚᱜᱼᱟ᱾
ᱮᱠᱫᱚᱢ ᱮᱠᱫᱚᱢ ᱟᱨ ᱡᱚᱛᱚ ᱠᱷᱚᱱ ᱢᱟᱨᱟᱝ ᱡᱚᱛᱚ ᱠᱷᱚᱱ ᱢᱟᱨᱟᱝ ᱠᱟᱛᱷᱟ ᱪᱮᱫ ᱞᱮᱠᱟ ᱠᱟᱱᱟ ᱢᱟᱱᱮ ᱡᱚᱠᱷᱚᱱ ᱥᱮᱛᱟᱜᱚᱜᱼᱟ ᱦᱮᱸᱥᱮ ᱡᱚᱠᱷᱚᱱ ᱵᱷᱳᱨᱚᱜᱼᱟ ᱛᱚ ᱩᱱ ᱥᱚᱢᱚᱭ ᱨᱮᱱᱟᱜ ᱚᱠᱛᱚ ᱫᱚ ᱥᱮ ᱟᱹᱰᱤ ᱨᱤᱞᱟᱹᱢᱟᱞᱟ ᱵᱩᱡᱷᱟᱹᱜᱼᱟ᱾ ᱢᱟᱱᱮ ᱚᱱᱮ ᱡᱮ ᱡᱟ ᱯᱤᱫ ᱠᱷᱚᱱ ᱵᱮᱨᱮᱫ ᱛᱚᱨᱟ ᱮ ᱪᱮᱬᱮ ᱪᱩᱯᱲᱤᱡ-ᱟᱜ ᱠᱚ ᱚᱱᱮ ᱨᱟᱜ ᱠᱚ ᱱᱤᱭᱟᱹ ᱠᱩᱦᱩ ᱠᱚ ᱱᱚᱜ-ᱚ ᱱᱟ ᱠᱚ ᱟᱸᱡᱚᱢ ᱥᱮ ᱟᱹᱰᱤ ᱨᱟᱹ ᱢᱟᱱᱮ ᱢᱚᱱᱮ ᱡᱤᱣᱤᱮ ᱟᱹᱰᱤ ᱟᱞᱟᱫᱟ ᱨᱚᱠᱚᱢ ᱜᱮ ᱢᱤᱫᱴᱮᱱ ᱟᱹᱭᱠᱟᱹᱜᱼᱟ᱾
ᱦᱤᱛ ᱦᱳᱭ᱾
ᱟᱵᱤᱱᱟᱜ ᱩᱭᱦᱟᱹᱨ ᱛᱮ ᱪᱮᱫᱠᱟᱭ ᱞᱟᱹᱭ ᱫᱟ?
ᱦᱮᱸ ᱟᱹᱞᱤᱧᱟᱜ ᱩᱭᱦᱟᱹᱨ ᱛᱮᱢᱟ ᱮᱠᱫᱚᱢ ᱱᱚᱝᱠᱟ ᱢᱟ ᱥᱮᱛᱟᱜ ᱨᱮ ᱵᱮᱨᱮᱫ ᱛᱚᱨᱟ ᱡᱚᱠᱷᱚᱱ ᱮ ᱱᱚᱝᱠᱟ ᱵᱤᱱ ᱟᱸᱡᱚᱢᱟ ᱥᱮ ᱨᱟᱜ ᱮᱜᱼᱟ ᱠᱚ᱾ ᱮᱱᱠᱷᱟᱱ ᱵᱮᱨᱮᱫ ᱠᱟᱛᱮᱫ ᱦᱚᱸ ᱟᱹᱰᱤ ᱵᱷᱟᱹᱜᱤ ᱵᱩᱡᱷᱟᱹᱜᱼᱟ᱾
ᱦᱩᱸ ᱦᱩᱸ᱾
ᱢᱚᱱᱮᱭᱟᱵᱤᱱ ᱪᱮ ᱵᱟᱝᱟ ᱵᱮᱨᱮᱫ ᱠᱟᱛᱮ ᱦᱚᱸ ᱢᱤᱫᱴᱟᱝ ᱡᱮ ᱥᱟᱨᱛᱷᱚᱠ ᱠᱟᱱ ᱞᱮᱠᱟ᱾ ᱢᱮᱱᱠᱷᱟᱱ ᱮᱸ ᱵᱮᱥ ᱫᱷᱟᱨᱟ ᱟᱹᱭᱠᱟᱹᱜ-ᱟ᱾
ᱮᱠᱫᱚᱢ ᱟᱢ ᱟᱫᱚ ᱡᱟᱭᱦᱳᱠ ᱛᱤᱱᱟᱹᱜ ᱴᱟ ᱞᱮᱭ ᱴᱷᱤᱠᱚᱜ-ᱟ ᱥᱮ ᱵᱟᱝ ᱮᱸ ᱱᱤᱛᱚᱜ ᱫᱚ ᱟᱹᱰᱤ ᱜᱟᱱ ᱥᱟᱱᱛᱟᱲ ᱜᱮ ᱥᱮ ᱟᱹᱰᱤ ᱜᱟᱱ ᱦᱚᱲ ᱜᱮ ᱥᱚᱦᱚᱨ ᱵᱟᱡᱟᱨ ᱥᱮᱫ ᱠᱚ ᱮᱸ ᱛᱟᱦᱮᱱ ᱠᱟᱱᱟ ᱠᱚ ᱢᱮᱱᱠᱷᱟᱱ ᱟᱛᱳ ᱴᱚᱞᱟ ᱨᱮ ᱡᱟᱦᱟᱸ ᱠᱚ ᱛᱟᱦᱮᱱᱟᱠᱚ ᱩᱱᱠᱩ ᱠᱚᱣᱟᱜ ᱫᱚ ᱮᱠᱷᱚᱱᱳ ᱡᱟᱹᱱᱤᱡ ᱠᱷᱟᱱ ᱚᱱᱠᱟᱱ ᱪᱤᱛᱟᱹᱨ ᱠᱚᱠᱚ ᱧᱮᱞ ᱧᱟᱢ ᱜᱮᱭᱟ ᱠᱚ ᱾ ᱦᱮᱸ ᱱᱚᱝᱠᱟ ᱨᱟᱜ ᱠᱚᱠᱚ ᱟᱸᱡᱚᱢ ᱜᱮᱭᱟ ᱠᱚ ᱾
ᱦᱳᱭ ᱟᱸᱡᱚᱢ ᱢᱟ ᱱᱚᱜᱼᱚᱭ ᱵᱟᱹᱞᱤᱧ ᱞᱟᱹᱭ ᱠᱮᱜᱼᱟ ᱾ ᱮᱱᱠᱷᱟᱱ ᱱᱤᱭᱟᱹ ᱥᱚᱢᱚᱭ ᱢᱟ ᱠᱚᱢ ᱟᱠᱟᱱᱟ ᱠᱚ ᱥᱮ ᱮᱱᱠᱷᱟᱱ ᱚᱱᱠᱟ ᱫᱚ ᱵᱟᱭ ᱟᱸᱡᱚᱢᱚᱜᱼᱟ ᱵᱟᱠᱚ ᱟᱸᱡᱚᱢᱚᱜᱼᱟ ᱢᱟᱲᱟᱝ ᱛᱮ ᱡᱟᱦᱟᱸ ᱞᱮᱠᱟ ᱠᱚ ᱟᱸᱡᱚᱢᱚᱜ ᱛᱟᱦᱮᱱᱟ ᱥᱮ, ᱵᱮᱨᱮᱫ ᱛᱚᱨᱟ ᱨᱟᱜ ᱮᱜᱼᱟ ᱡᱟᱦᱟᱸ ᱩᱱᱠᱩ ᱠᱩᱦᱩ ᱪᱮᱬᱮ ᱵᱚᱱ ᱢᱮᱛᱟ ᱠᱟᱱ, ᱮᱱᱠᱷᱟᱱ ᱱᱩᱠᱩ ᱠᱚᱦᱚᱸ ᱵᱟᱠᱚ ᱧᱮᱞ ᱧᱟᱢᱚᱜ ᱢᱟᱱᱮ ᱟᱸᱡᱚᱢ ᱦᱚᱸ ᱵᱟᱭ ᱟᱸᱡᱚᱢᱚᱜᱼᱟ, ᱧᱮᱞ ᱧᱟᱢ ᱵᱟᱵᱚᱱ ᱧᱮᱞᱧᱟᱢ ᱠᱚᱣᱟ ᱮᱱᱠᱷᱟᱱ ᱨᱟᱜ ᱠᱚᱦᱚᱸ ᱢᱤᱫᱴᱤᱡ ᱵᱟᱨᱭᱟ ᱦᱚᱸ ᱵᱟᱭ ᱠᱚ ᱟᱸᱡᱚᱢᱚᱜ-ᱟ ᱾ ᱟᱹᱰᱤ ᱠᱚᱢ ᱡᱟᱦᱟᱸ ᱛᱤᱥ ᱠᱚᱨᱮᱱ ᱮᱸ ᱱᱚᱝᱠᱟᱧ ᱟᱸᱡᱚᱢᱚᱜᱼᱟ ᱾
ᱦᱩᱸᱻ ᱾
ᱦᱳᱭ ᱾ ᱟᱫᱚ ᱱᱚᱣᱟ ᱠᱚ ᱨᱮᱱᱟᱜ ᱱᱚᱣᱟ ᱠᱚ ᱩᱡᱟᱹᱲ ᱞᱟᱹᱜᱤᱫ ᱢᱟ ᱟᱵᱚ ᱜᱮ ᱟᱵᱚ ᱜᱮᱵᱚᱱ ᱱᱚᱝᱠᱟᱭᱮᱜᱼᱟ ᱥᱮ ᱾ ᱦᱳᱭ ᱦᱳᱭ ᱾
ᱟᱵᱚ ᱞᱟᱹᱜᱤᱫ ᱛᱮᱜᱮ ᱱᱩᱠᱩ ᱦᱚᱸᱠᱚ ᱪᱟᱵᱟᱜ ᱠᱟᱱᱟ, ᱮᱱᱠᱷᱟᱱ
ᱪᱮᱬᱮ ᱪᱩᱯᱲᱤ ᱠᱚᱦᱚᱸ ᱱᱚᱣᱟ ᱫᱷᱟᱹᱨᱛᱤ ᱯᱩᱨᱤ ᱨᱮᱫᱚ ᱫᱚᱦᱚ ᱫᱚᱨᱠᱟᱨ ᱠᱟᱱᱟ ᱛᱟᱦᱮᱱ ᱞᱟᱹᱠᱛᱤ ᱠᱟᱱᱟ ᱾ ᱱᱩᱠᱩ ᱠᱚᱣᱟᱜ ᱨᱟᱜ ᱦᱚᱢᱚᱨ ᱟᱸᱡᱚᱢ ᱠᱟᱛ ᱱᱩᱠᱩ ᱠᱚᱣᱟᱜ ᱫᱩᱞᱟᱹᱲ ᱠᱚ ᱧᱮᱞ ᱠᱟ ᱠᱟᱛᱮᱫ, ᱟᱹᱥᱩᱞ ᱪᱮᱬᱮ ᱠᱚᱫᱚ ᱟᱨᱚ ᱫᱚᱢᱮ ᱠᱚ ᱫᱩᱞᱟᱹᱲ ᱟᱹᱱᱤᱡ ᱟᱠᱚ ᱾
ᱦᱳᱭ ᱦᱳᱭ ᱦᱳᱭ ᱾
ᱦᱮᱸ ᱩᱱᱠᱩ ᱥᱟᱞᱟᱜ ᱥᱟᱹᱜᱟᱹᱭ ᱦᱚᱸ ᱢᱤᱫᱴᱮᱱ ᱟᱞᱟᱫᱟ ᱨᱚᱠᱚᱢ ᱡᱚᱯᱲᱟᱣ ᱜᱚᱫᱚᱜ ᱜᱮᱭᱟ ᱾ ᱦᱩᱸ ᱟᱹᱥᱩᱞ ᱪᱮᱬᱮ ᱠᱚ ᱡᱩᱫᱤ ᱠᱚ ᱛᱟᱦᱮᱱ ᱠᱷᱟᱱ ᱾
ᱦᱳᱭ ᱾
ᱟᱫᱚ ᱱᱚᱣᱟ ᱠᱚ ᱧᱮᱞ ᱠᱟᱛᱮ ᱫᱩᱠ ᱦᱚᱸ ᱟᱹᱭᱠᱟᱹᱣ ᱦᱚᱸ ᱟᱹᱭᱠᱟᱹᱜᱼᱟ ᱟᱫᱚ ᱢᱮᱱᱠᱷᱟᱱ ᱪᱮᱫ ᱮᱢ ᱪᱤᱠᱟᱹ ᱫᱟᱲᱮᱭᱟᱜᱼᱟ ᱾
ᱦᱳᱭ ᱢᱤᱫ ᱵᱟᱨ ᱦᱚᱲ ᱛᱮᱢᱟ ᱱᱚᱣᱟ ᱠᱚ ᱵᱟᱭ ᱜᱟᱱᱚᱜ-ᱟ ᱥᱮ ᱟᱨ ᱱᱚᱣᱟ ᱠᱚᱫᱚ ᱟᱨ ᱴᱷᱤᱠᱚᱜ-ᱟ ᱥᱮ ᱵᱟᱭ ᱴᱷᱤᱠᱚᱜᱼᱟ ᱱᱚᱣᱟ ᱠᱚᱫᱚ ᱟᱸ ᱞᱟᱹᱭ ᱦᱚᱸ ᱵᱟᱭ ᱜᱟᱱᱚᱜ ᱠᱟᱱᱟ, ᱮᱱᱠᱷᱟᱱ ᱱᱚᱣᱟ ᱠᱚᱫᱚ ᱵᱟᱝ ᱴᱷᱤᱠ ᱥᱮᱜ ᱜᱮ ᱪᱟᱞᱟᱜ ᱠᱟᱱᱟ ᱮᱱᱠᱷᱟᱱ ᱱᱮᱛᱟᱨ ᱢᱟ ᱦᱮᱸ ᱵᱟᱝ ᱥᱮ?
ᱦᱳᱭ ᱦᱳᱭ ᱾
ᱢᱟᱨᱟᱝ ᱢᱟᱨᱟᱝ ᱱᱚᱜᱼᱚᱭ ᱚᱲᱟᱜ ᱥᱩᱨ ᱟᱹᱛᱩ ᱥᱩᱨ ᱠᱚᱨᱮ ᱤᱭᱟᱹ ᱠᱚᱨᱮ ᱢᱟᱱᱮ ᱠᱟᱨᱠᱷᱟᱱᱟ ᱠᱚᱦᱚᱸ ᱠᱚ ᱵᱮᱱᱟᱣᱮᱜᱼᱟ ᱮᱱᱠᱷᱟᱱ ᱫᱩᱥᱚᱱ ᱠᱚ ᱦᱩᱭᱩᱜ ᱠᱟᱱᱟ ᱾ ᱱᱚᱣᱟ ᱠᱚᱛᱮ ᱢᱟ ᱠᱚ ᱪᱟᱵᱟᱜ ᱠᱟᱱ ᱜᱮᱭᱟ ᱾
ᱢᱟᱱᱮ ᱪᱮᱫ ᱞᱮᱠᱟ ᱢᱤᱫ ᱠᱟᱛᱷᱟ ᱛᱮ ᱡᱩᱫᱤ ᱵᱚᱱ ᱧᱮᱞᱟ ᱢᱟᱱᱮ ᱛᱤᱱᱟᱹᱜ ᱫᱤᱥᱚᱢ ᱫᱩᱱᱭᱟᱹ ᱰᱮᱵᱷᱞᱚᱯ ᱤᱫᱤᱜ ᱠᱟᱱᱟ ᱢᱟᱱᱮ ᱩᱱᱟᱹᱜ ᱜᱮ ᱯᱨᱚᱠᱤᱛᱤᱭᱟᱜ ᱫᱚ ᱢᱟᱱᱮ ᱠᱷᱚᱛᱤ ᱪᱟᱞᱟᱜ ᱠᱟᱱᱟ ᱾ ᱠᱷᱚᱭ ᱪᱟᱞᱟᱜ ᱠᱟᱱᱟ ᱦᱮᱸ ᱥᱮ ᱵᱟᱝ? ᱛᱤᱱᱟᱹᱜ ᱰᱮᱵᱷᱞᱚᱯᱚᱜ ᱠᱟᱱᱟ ᱩᱱᱟᱹᱜ ᱠᱷᱚᱛᱤᱜ ᱠᱟᱱᱟ ᱯᱨᱚᱠᱨᱤᱛᱤ ᱾
ᱦᱳᱭ ᱦᱳᱭ ᱮᱱᱠᱷᱟᱱ ᱫᱟᱨᱮ ᱱᱟᱹᱲᱤ ᱠᱚᱦᱚᱸ ᱠᱚ ᱢᱟᱜ ᱪᱟᱵᱟᱭᱮᱜᱼᱟ ᱥᱮ, ᱡᱟᱦᱟᱸ ᱢᱟᱨᱟᱝ ᱢᱟᱨᱟᱝ ᱮᱜ ᱫᱟᱨᱮ ᱠᱚ ᱢᱮᱱᱟᱜᱼᱟ ᱮᱱᱠᱷᱟᱱ ᱨᱚᱦᱚᱭ ᱫᱚ ᱵᱟᱠᱚ ᱨᱚᱦᱚᱭᱮᱜᱼᱟ ᱾ ᱚᱱᱟ ᱡᱟᱭᱜᱟ ᱠᱚᱨᱮ ᱢᱟ ᱦᱟᱱᱟ ᱱᱟᱣᱟ ᱵᱚᱱ ᱵᱮᱱᱟᱣᱮᱜᱼᱟ ᱵᱤᱞᱰᱤᱝ ᱠᱚ ᱾ ᱱᱤᱠᱷᱟᱱ ᱡᱚᱛᱚ ᱫᱟᱨᱮ ᱱᱟᱹᱲᱤ ᱠᱚ ᱩᱡᱟᱹᱲ ᱪᱟᱵᱟᱜ ᱠᱟᱱᱟ ᱾
ᱦᱳᱭ ᱦᱳᱭ ᱦᱳᱭ, ᱟᱨ ᱢᱤᱫᱴᱟᱱ ᱚᱡᱮ ᱦᱚᱸ, ᱠᱟᱨᱚᱱ ᱦᱚᱸ ᱦᱳᱭ ᱮ ᱞᱟᱹᱭ ᱜᱟᱱᱚᱜᱼᱟ ᱟᱨᱠᱤ ᱡᱮᱢᱚᱱ ᱱᱚᱜᱼᱚ ᱱᱚᱣᱟ, ᱱᱤᱛᱚᱜ ᱫᱚ ᱱᱟᱦᱟᱜ ᱡᱩᱜᱽ ᱨᱮᱫᱚ ᱱᱚᱜᱼᱚᱭ ᱮ ᱢᱳᱵᱟᱭᱤᱞ ᱠᱚᱵᱚᱱ ᱵᱮᱵᱚᱦᱟᱨᱮ ᱜᱮᱭᱟ ᱟᱫᱚ ᱱᱚᱣᱟ ᱢᱮ ᱢᱟᱱᱮ ᱢᱳᱵᱟᱭᱤᱞ ᱨᱮ ᱡᱟᱦᱟᱸ ᱴᱟᱣᱟᱨ ᱠᱚ ᱟᱨᱠᱤ ᱛᱟᱦᱮᱱᱟ, ᱟᱫᱚ ᱚᱱᱟ ᱴᱟᱣᱟᱨ ᱠᱚᱣᱟ ᱛᱚ ᱦᱟ ᱫᱤᱱᱟᱹᱢ ᱫᱤᱱ, ᱫᱤᱱᱟᱹᱢ ᱫᱤᱱ, ᱛᱮ ᱠᱚ ᱟᱯᱜᱨᱮᱴ ᱤᱫᱤᱭᱮ-ᱟ ᱠᱚ ᱦᱮᱸ, ᱞᱟᱦᱟ ᱤᱫᱤᱭᱮᱜ-ᱟ ᱠᱚ, ᱞᱟᱦᱟᱱᱛᱤ ᱤᱫᱤᱭᱮ-ᱟ ᱠᱚ᱾ ᱟᱫᱚ ᱚᱱᱟ ᱛᱮᱦᱚᱸ ᱧᱮᱞᱚᱜ-' ᱠᱟᱱ ᱜᱮᱭᱟ ᱚᱱᱟ ᱛᱮᱦᱚᱸ ᱧᱮᱞᱚᱜ ᱠᱟᱱ ᱜᱮᱭᱟ, ᱪᱮᱬᱮ ᱪᱩᱯᱤ ᱠᱚ ᱪᱮᱛᱟᱱ ᱨᱮ ᱢᱤᱫᱴᱟᱱ ᱟᱹᱰᱤ ᱡᱳᱨ ᱜᱮ, ᱢᱤᱫᱴᱟᱝ ᱚᱨᱥᱚᱝ ᱯᱟᱲᱟᱜ ᱠᱟᱱᱟ᱾ ᱦᱩᱸ
ᱟ ᱦᱳᱭ ᱦᱳᱭ, ᱮᱠᱫᱚᱢ,
ᱚᱱᱟ ᱛᱮᱦᱚᱸ ᱠᱚ ᱜᱩᱡᱩᱜ ᱠᱟᱱᱟ ᱠᱚ᱾
ᱦᱳᱭ ᱦᱮᱸ, ᱚᱱᱟ ᱠᱩ ᱵᱟᱠᱩ ᱥᱟᱦᱟᱣ ᱫᱟᱲᱮᱭᱟᱜ ᱠᱟᱱᱟ, ᱮᱱᱠᱷᱟᱱ ᱩᱱᱠᱩ ᱠᱚᱦᱚᱸ
ᱛᱤᱱᱟᱹᱜ ᱴᱟᱜ ᱜᱮ ᱟᱵᱚ ᱵᱚᱱ ᱱᱟᱯᱟᱭᱚᱜ ᱠᱟᱱᱟ, ᱩᱱᱟᱹᱜ ᱴᱟᱜ ᱜᱮ ᱯᱨᱚᱠᱨᱤᱛᱤᱭᱟᱜ ᱟᱫᱚ ᱵᱚᱱ ᱠᱷᱚᱛᱤ ᱤᱫᱤᱭᱮᱫ ᱜᱮᱭᱟ᱾
ᱦᱳᱭ ᱦᱳᱭ ᱦᱳᱭ ᱮᱱᱠᱷᱟᱱ ᱯᱨᱚᱠᱨᱤᱛᱤ ᱢᱟ ᱫᱚᱦᱚ ᱜᱮ ᱞᱟᱹᱠᱛᱤ ᱠᱟᱱ ᱛᱟᱵᱚᱱᱟ ᱥᱮ,
ᱦᱩᱸ ᱦᱩᱸ,
ᱴᱷᱤᱠᱟᱹᱱ ᱜᱮᱭᱟ ᱫᱟᱨᱮ ᱵᱚᱱ ᱢᱟᱜ ᱮᱼᱟ, ᱮᱱᱠᱷᱟᱱ ᱵᱚᱱ ᱨᱚᱦᱚᱭ ᱢᱟ᱾
ᱦᱩᱸ ᱦᱩᱸ,
ᱚᱱᱠᱟ ᱢᱟ ᱟᱹᱢ ᱵᱟᱝ ᱧᱮᱞᱚᱜ ᱠᱟᱱᱟ ᱥᱮ ᱨᱚᱦᱚᱭ ᱫᱷᱟᱨᱟ ᱫᱚ, ᱢᱮᱱᱠᱷᱟᱱ ᱢᱟᱜ ᱫᱚᱵᱚᱱ ᱢᱟᱜ ᱮᱼᱟ ᱮᱱᱠᱷᱟᱱ ᱨᱚᱦᱚᱭ ᱫᱚ ᱵᱟᱠᱚ ᱨᱚᱦᱚᱭᱮᱼᱟ᱾
ᱦᱳᱭ ᱦᱳᱭ,
ᱚᱱᱟ ᱜᱮ,
ᱟᱨ ᱱᱟᱦᱟᱜ ᱡᱩᱜᱽ ᱨᱮᱫᱚ ᱪᱮᱫ ᱞᱮᱠᱟ, ᱠᱟᱱᱟ ᱱᱟᱦᱟᱜ ᱱᱟᱝ ᱨᱮᱫᱚ ᱢᱟᱱᱮ ᱡᱟᱦᱟᱸ ᱥᱟᱹᱨᱤ ᱠᱟᱱᱟ ᱚᱱᱟ ᱜᱮ ᱠᱟᱱᱟ ᱟᱨᱠᱤ, ᱢᱟᱱᱮ ᱴᱟᱠᱟ ᱠᱟᱹᱣᱰᱤ ᱨᱮᱱᱟᱜ ᱠᱟᱹᱴᱤᱡ ᱞᱟᱞᱚᱪ ᱠᱚ ᱟᱹᱰᱤ ᱡᱟᱹᱥᱛᱤ ᱜᱚᱫ ᱠᱟᱱ ᱟ ᱠᱟᱱᱟ ᱟᱨᱠᱤ, ᱢᱟᱹᱱᱢᱤ ᱠᱚᱣᱟᱜ ᱢᱚᱱᱮᱨᱮ ᱥᱮ,
ᱦᱳᱭ ᱦᱳᱭ, ᱱᱚᱣᱟ ᱢᱟ ᱞᱟᱹᱭ ᱜᱮ ᱵᱟᱭ ᱜᱟᱱᱚᱜᱼᱟ ᱮᱱᱠᱷᱟᱱ᱾
ᱦᱮᱸ
ᱦᱳᱭ,
ᱠᱟᱛᱷᱟ
ᱦᱳᱭ ᱦᱳᱭ, ᱮ ᱴᱷᱤᱠ ᱜᱮᱭᱟ ᱛᱟᱦᱚᱞᱮ, ᱮ ᱱᱤᱭᱟᱹ ᱜᱷᱟᱹᱲᱤᱡ ᱫᱚ ᱱᱤᱝᱠᱟᱹᱮ ᱢᱟ ᱯᱚᱨᱮ ᱛᱮᱞᱟᱝ ᱨᱚᱯᱚᱲᱟ ᱩᱱ ᱫᱚ᱾
ᱦᱳᱭ ᱦᱳᱭ ᱜᱟᱞᱢᱟᱨᱟᱣ ᱜᱟᱞᱢᱟᱨᱟᱣ ᱛᱮ ᱟᱹᱰᱤᱴᱟᱜ ᱜᱮ, ᱜᱟᱞᱢᱟᱨᱟᱣ ᱦᱩᱭᱱᱟ ᱦᱮ᱾ ᱴᱷᱤᱠ ᱜᱮᱭᱟ, ᱟᱨᱦᱚᱸ ᱥᱚᱢᱚᱭ ᱠᱚ ᱥᱚᱢᱚᱭ ᱠᱚ ᱧᱟᱢ ᱞᱮᱠᱷᱟᱱ ᱟᱨᱚ ᱡᱩᱫᱤ ᱜᱟᱞᱢᱟᱨᱟᱣ ᱜᱟᱱᱚᱜ ᱠᱷᱟᱱ, ᱟᱨ ᱯᱚᱨᱮᱛᱮ ᱛᱟᱭᱚᱢ ᱫᱟᱨᱟᱢ ᱜᱟᱞᱢᱟᱨᱟᱣ ᱦᱩᱭᱩᱜ-ᱟ᱾
ᱦᱳᱭ ᱦᱳᱭ ᱦᱳᱭ, ᱴᱷᱤᱠ
ᱴᱷᱤᱠ ᱜᱮᱭᱟ ᱛᱚᱵᱮ ᱢᱟ᱾
ᱦᱳᱭ,